ᱡᱚᱦᱟᱨ ᱜᱮ,
ᱦᱮᱸ ᱡᱚᱦᱟᱨ ᱜᱮ ᱜᱚᱝᱠᱮ ᱱᱟᱯᱟᱭ ᱵᱟᱲᱟ ᱜᱮᱛᱚ᱾
ᱦᱮᱸ ᱱᱟᱯᱟᱭ ᱵᱟᱲᱟ ᱜᱮ᱾ ᱦᱮᱸ ᱟᱹᱵᱤᱱ ᱜᱮ ᱪᱮᱫ ᱞᱮᱠᱟ ᱜᱚᱝᱠᱮ?
ᱟᱹᱞᱤᱧ ᱦᱚᱸ ᱱᱟᱯᱟᱭ ᱵᱟᱲᱟ ᱜᱮ ᱟᱨᱠᱤ ᱚᱲᱟᱜ ᱠᱚᱨᱮ ᱫᱚ ᱵᱮᱥ ᱵᱟᱲᱟ ᱜᱮᱭᱟ?
ᱦᱮᱸ ᱚᱲᱟᱜ ᱠᱚᱨᱮ ᱦᱚᱸ ᱢᱚᱸᱡᱽ ᱵᱟᱲᱟ ᱜᱮ ᱚᱲᱟᱜ ᱠᱚᱨᱮ ᱦᱚᱸ ᱦᱮᱸ ᱟᱵᱮᱱ ᱜᱮ ᱟᱯᱮ ᱚᱲᱟᱜ ᱠᱚᱨᱮ ᱪᱮᱫ ᱞᱮᱠᱟ?
ᱦᱮᱸ ᱢᱚᱸᱡᱽ ᱵᱟᱲᱟ ᱜᱮ ᱢᱮᱱᱟᱜ ᱠᱚᱣᱟ ᱜᱚᱝᱠᱮ᱾
ᱟᱪᱪᱷᱟ ᱚ
ᱜᱚᱝᱠᱮ ᱛᱟᱦᱚᱞᱮ ᱡᱚᱢ ᱵᱟᱲᱟ ᱠᱚ ᱦᱩᱭᱱᱟ ᱥᱮ ᱟᱹᱣᱨᱤ?
ᱦᱟᱸ ᱜᱚᱝᱠᱮ ᱡᱚᱢ ᱵᱟᱲᱟ ᱠᱚᱫᱚ ᱟᱹᱣᱨᱤ ᱦᱩᱭᱩᱜ-ᱟ ᱦᱟᱸᱜ᱾ ᱦᱮᱸ ᱟᱯᱮ ᱯᱮ ᱡᱚᱢ ᱵᱟᱲᱟ ᱠᱮᱫᱟ ᱥᱮ ᱵᱟᱝ ᱜᱚᱝᱠᱮ ᱛᱟᱦᱞᱮ?
ᱟᱹᱣᱨᱤ ᱜᱚᱝᱠᱮ ᱰᱮᱨᱤ ᱱᱚᱴᱟ ᱫᱚᱥᱴᱟ ᱥᱮᱫ ᱞᱮ ᱡᱚᱢᱟ ᱟᱨᱠᱤ ᱢᱳᱲ ᱥᱮᱫ ᱪᱟᱞᱟᱣ ᱦᱩᱭᱱᱟ ᱠᱟᱹᱴᱤᱡ ᱱᱟᱥ ᱛᱟ ᱵᱟᱲᱟ ᱦᱩᱭ ᱠᱟᱱᱟ ᱟᱫᱚ ᱞᱟᱡ ᱛᱚ ᱨᱮᱸᱜᱮᱡ ᱫᱚ ᱵᱟᱹᱱᱩᱜ-ᱟ ᱟᱨᱠᱤ᱾
ᱟᱪᱪᱷᱟ ᱟᱪᱷᱟ ᱟᱪᱷᱟ,
ᱦᱩᱸ ᱵᱟᱵᱮᱱ ᱪᱟᱞᱟᱣ ᱠᱟᱱᱟ ᱢᱳᱲ ᱥᱮᱫ ᱟᱵᱮᱱ ᱫᱚ?
ᱵᱟᱝ ᱪᱟᱞᱟᱣ ᱦᱩᱭ ᱠᱟᱱᱟ ᱢᱳᱻ ᱱᱚᱛᱮ ᱫᱚ ᱠᱟᱹᱴᱤᱡ ᱛᱤᱦᱤᱧ ᱮ ᱡᱟᱹᱯᱩᱫ ᱫᱟ ᱥᱮᱛᱟᱜ ᱠᱷᱚᱡ᱾ ᱟᱫᱚ ᱵᱟᱨᱦᱨᱮ ᱠᱚᱨᱮ ᱠᱟᱹᱴᱤᱡ ᱫᱟᱜ ᱠᱚ ᱫᱚᱢᱮ ᱜᱮ ᱦᱩᱭ ᱠᱟᱱᱟ ᱟᱫᱚ ᱛᱟᱦᱚᱞᱮ᱾
ᱚ ᱛᱟᱦᱚᱞᱮ ᱨᱚᱦᱚᱭ ᱠᱟᱹᱢᱤ ᱦᱚᱨᱟ ᱠᱚ ᱛᱤᱱᱟᱹᱜ ᱫᱟᱹᱵᱤᱡ ᱵᱮᱱ ᱞᱟᱦᱟ ᱤᱫᱤ ᱠᱮᱫᱟ ᱟᱨᱠᱤ
ᱜᱚᱝᱠᱮ ᱟᱹᱞᱤᱧ ᱫᱚ ᱵᱟᱡᱟᱨ ᱥᱮᱫ ᱞᱤᱧ ᱛᱟᱦᱮᱱᱟ᱾ ᱚᱲᱟᱜ ᱠᱚᱨᱮ ᱦᱟᱸᱜ ᱠᱚ ᱨᱚᱦᱚᱭ ᱵᱟᱲᱟᱭᱮᱫᱟ ᱦᱟᱸᱜ᱾
ᱚ ᱠᱷᱚᱵᱚᱨ ᱠᱚᱫᱚ ᱦᱟᱛᱟᱣ ᱵᱟᱲᱟ ᱠᱟᱜ-ᱟ᱾
ᱦᱮᱸ ᱦᱟᱛᱟᱣ ᱵᱟᱲᱟ ᱦᱩᱭᱩᱜ ᱠᱟᱱᱟ ᱱᱚᱜ-ᱚᱭ ᱠᱚ ᱮᱛᱚᱦᱚᱵ ᱟᱠᱟᱫᱟ ᱟᱨᱠᱤ ᱱᱚᱜ-ᱚᱭ ᱦᱮᱸ
ᱛᱚ ᱜᱚᱝᱠᱮ ᱟᱵᱤᱱ ᱜᱮ ᱪᱮᱫ ᱞᱮᱠᱟ ᱦᱟᱸᱜ ᱛᱤᱱᱟᱹᱜ ᱥᱟᱺᱜᱤᱧ
ᱟᱞᱤᱧ ᱦᱚᱸ ᱮᱛᱚᱦᱚᱵ ᱦᱳᱭ ᱠᱟᱱᱟ ᱟᱨᱠᱤ ᱫᱟᱜ ᱡᱟᱹᱲᱤ ᱚᱱᱠᱟ ᱞᱮᱠᱟ ᱫᱚ ᱵᱟᱹᱱᱩᱜ ᱛᱮᱜᱮ ᱛᱚ ᱢᱟᱱᱮ ᱛᱚ ᱵᱟᱝ ᱦᱩᱭ ᱠᱟᱱᱟ ᱞᱟᱦᱟ ᱛᱮᱫᱚ ᱱᱤᱛᱚᱜ ᱟᱨᱟᱢᱵᱚ ᱵᱟᱲᱟ ᱦᱳᱭ ᱠᱟᱱᱟ ᱫᱟᱜ ᱡᱟᱹᱲᱤ ᱦᱚᱸ ᱱᱤᱛᱚᱜ ᱦᱚᱸ ᱵᱟᱹᱱᱩᱜ ᱫᱚ ᱵᱟᱹᱱᱩᱜ ᱜᱮᱭᱟ ᱦᱚᱞᱟ ᱟᱹᱭᱩᱵ ᱵᱮᱲᱟ ᱠᱟᱹᱴᱤᱡ ᱫᱟᱜ ᱠᱮᱫᱟ ᱡᱟᱹᱥᱛᱤ ᱧᱚᱜ ᱚᱱᱟ ᱥᱟᱶ ᱛᱮᱜᱮ ᱠᱟᱹᱴᱤᱡ ᱨᱚᱦᱚᱭ ᱵᱟᱲᱟ ᱦᱩᱭᱩᱜ-ᱟ ᱟᱨᱠᱤ᱾ ᱴᱟᱴᱟ ᱠᱟᱹᱣ ᱥᱤ ᱵᱟᱲᱟ ᱦᱩᱭᱩᱜ ᱠᱟᱱᱟ᱾
ᱦᱮᱸ ᱦᱮᱸ ᱟᱫᱚ ᱵᱮᱥᱤ ᱦᱚᱸ ᱵᱟᱝ ᱵᱤᱞᱚᱢ ᱦᱚᱸ ᱜᱟᱱ ᱵᱟᱝ ᱜᱟᱱᱚᱜ ᱠᱟᱱᱟ ᱥᱮ᱾
ᱵᱟᱝ ᱵᱟᱝ ᱵᱟᱝ ᱵᱤᱞᱚᱢ ᱫᱚ ᱵᱟᱝ ᱦᱩᱭ ᱠᱚᱜ-ᱟ ᱜᱚᱝᱠᱟ ᱞᱟᱦᱟᱱᱟᱜ ᱡᱩᱫᱤ ᱫᱟᱜ ᱟᱵᱚᱱ ᱠᱮᱭᱟ ᱥᱮ ᱫᱟᱜ ᱟᱞᱮ ᱠᱮᱭᱟᱭ ᱛᱟᱦᱚᱞᱮ ᱠᱷᱟᱱ ᱫᱚ ᱞᱟᱦᱟ ᱧᱚᱜ ᱜᱮ ᱨᱚᱦᱚᱭ ᱫᱚ ᱦᱩᱭ ᱠᱚᱜᱼᱟ᱾ ᱫᱟᱜ ᱡᱟᱹᱲᱤ ᱠᱚᱫᱚ ᱵᱟᱹᱱᱩᱜᱼᱟ, ᱪᱮᱫ ᱟᱥᱟ ᱛᱮᱵᱚᱱ ᱨᱚᱦᱚᱭᱟ᱾
ᱦᱮᱸ ᱜᱚᱝᱠᱮ ᱚᱱᱟᱜ ᱛᱚ᱾ ᱵᱟᱭ ᱯᱟᱹᱦᱤᱞ ᱫᱚ ᱵᱟᱭ ᱫᱟᱜ ᱡᱟᱹᱲᱤ ᱞᱮᱫᱟ᱾ ᱱᱤᱛᱚᱜ ᱦᱟᱸᱜ ᱛᱚ ᱟᱨᱚ ᱚᱱᱠᱟ ᱦᱚᱸ ᱚᱱᱠᱟ ᱫᱚ ᱵᱟᱭ ᱫᱟᱜ ᱡᱟᱲᱤᱭᱟᱠᱟᱫ ᱜᱮᱭᱟ ᱱᱤᱛᱚᱜ ᱦᱚᱸ, ᱛᱚ ᱡᱟᱹᱯᱩᱫ ᱦᱚᱸ᱾
ᱚ ᱚ ᱾ᱜᱚᱝᱠᱮ ᱛᱟᱦᱚᱞᱮ ᱟᱵᱮᱱ ᱫᱚ ᱵᱟᱡᱟᱨ ᱨᱮ ᱵᱮᱱ ᱛᱟᱦᱮᱱᱟ ᱵᱟᱝ ᱾
ᱦᱮᱸ ᱜᱚᱝᱠᱮ, ᱟᱹᱞᱤᱧ ᱫᱚ ᱵᱟᱡᱟᱨ ᱥᱮᱫ ᱨᱮ᱾
ᱢᱤᱫᱴᱮᱱ ᱠᱟᱛᱷᱟ ᱞᱤᱧ ᱠᱩᱞᱤᱭᱮᱫ ᱵᱮᱱᱟ, ᱛᱟᱦᱚᱞᱮ ᱤᱭᱟᱹ ᱜᱚᱝᱠᱮ ᱛᱟᱦᱚᱞᱮ ᱟᱛᱳ ᱚᱲᱟᱜ ᱨᱮ ᱛᱟᱦᱮᱸ ᱢᱟᱱᱮ ᱵᱮᱥ ᱧᱚᱜ ᱵᱩᱡᱷᱟᱹᱜᱼᱟ, ᱥᱮ ᱵᱟᱡᱟᱨ ᱥᱟᱦᱟᱨ? ᱛᱟᱦᱮᱜᱮ ᱵᱮᱥ ᱵᱩᱡᱷᱟᱹᱜᱼᱟ ᱟᱨᱠᱤ, ᱟᱵᱮᱱᱟᱜ ᱢᱚᱱᱮ ᱫᱚ ᱪᱮᱫ ᱮ ᱞᱟᱹᱭᱟ?
ᱟᱪᱪᱷᱟ ᱟᱸᱡᱚᱢ ᱵᱤᱱ ᱛᱟᱦᱚᱞᱮ ᱟᱹᱞᱤᱧᱟᱜ ᱤᱭᱟᱹ ᱫᱚ, ᱟᱹᱞᱤᱧ ᱟᱹᱞᱤᱧ ᱠᱟᱹᱴᱤᱡ ᱢᱟᱱᱮ ᱜᱤᱫᱽᱨᱟᱹ ᱠᱷᱚᱱ, ᱵᱟᱡᱟᱨ ᱠᱚᱨᱮ ᱜᱮᱞᱤᱧ ᱛᱟᱦᱮᱱ ᱜᱮᱭᱟ᱾ ᱴᱷᱤᱠ ᱜᱮᱭᱟ ᱛᱚ᱾
ᱦᱮᱸ ᱦᱮᱸ᱾
ᱢᱟᱱᱮ ᱚᱞᱚᱜ ᱦᱚᱛᱮᱡ ᱛᱮ ᱥᱮ, ᱢᱟᱱᱮ
ᱦᱮᱸ ᱡᱟᱦᱟᱱᱟᱜ ᱮ
ᱦᱮᱸ ᱢᱟᱱᱮ ᱡᱚᱛᱚ ᱢᱟᱱᱮ ᱟᱨᱠᱤ ᱟᱹᱞᱤᱧᱟᱜ ᱟᱨᱠᱤ ᱤᱭᱟᱹ ᱛᱮᱞᱤᱧ ᱛᱟᱦᱮᱱ ᱜᱮᱭᱟ ᱚᱞᱚᱜ ᱠᱷᱟᱹᱛᱤᱨ ᱜᱮᱞᱤᱧ ᱛᱟᱦᱮᱱ ᱜᱮᱭᱟ ᱦᱮᱸᱥᱮ ᱾ ᱵᱟᱡᱟᱨ ᱥᱮᱫ ᱨᱮᱜᱮ ᱟᱨ ᱟᱹᱰᱤ ᱠᱟᱹᱴᱤᱡ ᱠᱷᱚᱡ ᱜᱮ ᱢᱮᱱᱟᱜ ᱞᱤᱧᱟᱹ᱾ ᱛᱚ ᱚᱲᱟᱜ ᱢᱟᱱᱮ ᱫᱤᱥᱚᱢ ᱞᱤᱧ ᱪᱟᱞᱟᱜᱼᱟ ᱥᱮ, ᱡᱟᱦᱟᱱᱟᱜ ᱤᱭᱟᱹ ᱠᱚᱨᱮ ᱟᱵᱚ ᱯᱟᱛᱟ ᱯᱚᱨᱚᱵᱽ ᱠᱚᱨᱮ ᱫᱤᱥᱚᱢ ᱞᱤᱧ ᱥᱮᱱᱚᱜᱼᱟ ᱦᱮᱸ᱾ ᱛᱚ ᱜᱚᱝᱠᱮ, ᱚᱱᱟ ᱯᱟᱛᱟ ᱯᱚᱨᱚᱵᱽ ᱨᱮ ᱡᱚᱠᱷᱚᱱ ᱟᱹᱰᱤ ᱫᱤᱱ ᱯᱚᱨᱮᱢ ᱪᱟᱞᱟᱜᱼᱟ ᱫᱤᱥᱚᱢ᱾ ᱦᱮᱸ ᱟᱢᱟᱜ ᱱᱤᱡᱮᱨ ᱤᱭᱟᱹᱢ ᱞᱮᱵᱮᱫᱟ ᱵᱷᱤᱴᱟᱹᱢ ᱞᱮᱵᱮᱫᱟ, ᱛᱚ ᱟᱹᱰᱤ ᱢᱚᱡᱽ ᱟᱹᱰᱤ ᱨᱟᱹᱥ ᱵᱩᱡᱟᱹᱣᱼᱟ ᱜᱚᱝᱠᱮ ᱦᱮᱸ, ᱛᱚ ᱟᱹᱞᱤᱧ ᱞᱤᱧ ᱞᱟᱹᱭᱟ, ᱵᱟᱡᱟᱨ ᱫᱚ ᱟᱹᱞᱤᱧ ᱞᱤᱧ ᱛᱟᱦᱮᱱᱟ ᱟᱹᱞᱤᱧᱟᱜ ᱟᱹᱞᱤᱧᱟᱜ ᱱᱤᱡᱮᱨᱟᱜ ᱠᱟᱹᱢᱤ ᱞᱤᱧ ᱠᱚᱨᱟᱣᱼᱟ ᱾ ᱱᱤᱡ ᱱᱤᱡᱮᱨᱟᱜ ᱤᱭᱟᱹ ᱞᱤᱧ ᱦᱟᱛᱟᱣᱼᱟ, ᱦᱮᱸ ᱟᱵᱚ ᱵᱟᱵᱚᱱ ᱵᱟᱵᱚᱱ ᱚᱞᱚᱜ ᱯᱟᱲᱦᱟᱜᱼᱟ, ᱵᱟᱵᱚᱱ ᱤᱭᱟᱹᱭᱟ ᱛᱚ ᱟᱵᱚ ᱦᱚᱸ ᱟᱵᱚᱣᱟᱜ ᱥᱟᱶᱛᱟ ᱥᱚᱢᱟᱡᱽ ᱦᱚᱸ ᱵᱟᱝ ᱞᱟᱦᱟᱜᱼᱟ, ᱪᱮᱫᱟᱜ ᱥᱮ ᱟᱵᱚ ᱚᱞᱚᱜ ᱯᱟᱲᱦᱟᱜ ᱛᱮᱜᱮ ᱛᱟᱭᱱᱚᱢ ᱨᱮ ᱢᱮᱱᱟᱜ ᱵᱚᱱᱟ᱾ ᱦᱮᱸ ᱥᱮ ᱵᱟᱝ ᱜᱚᱢᱠᱮ ᱟᱵᱷᱮᱱ ᱦᱮᱸ ᱛᱚ ᱟᱞ ᱱᱤᱭᱟᱹ ᱫᱚ ᱠᱟᱱᱟ ᱱᱤᱡᱮᱨᱟᱜ ᱠᱟᱹᱢᱤ ᱠᱟᱱᱟ, ᱱᱤᱡᱮᱨᱟᱜ ᱤᱭᱟᱹ ᱫᱚ ᱦᱤᱡᱩᱜ ᱜᱮ ᱞᱟᱜᱟᱜᱼᱟ᱾ ᱦᱮᱸᱥᱮ, ᱱᱤᱭᱟᱹᱜᱮ ᱱᱤᱭᱟᱹᱜᱮ ᱟᱵᱚᱣᱟᱜ ᱟᱵᱚᱣᱟᱜ ᱢᱟᱹᱱᱢᱤ ᱤᱭᱟᱹᱣᱟᱜ ᱫᱚ, ᱱᱤᱭᱟᱹᱜᱮ ᱤᱭᱟᱹ ᱠᱟᱱ ᱛᱟᱵᱚᱱᱟ᱾ ᱟᱫᱚ ᱠᱤᱱᱛᱩ ᱚᱲᱟᱜ ᱨᱮ ᱡᱟᱦᱟᱸ ᱵᱩᱡᱩᱜᱼᱟ᱾ ᱚᱲᱟᱜ ᱨᱮ ᱪᱟᱞᱟᱣ ᱠᱟᱛᱮᱜ ᱡᱟᱦᱟᱸ ᱵᱩᱡᱩᱜᱼᱟ᱾ ᱡᱟᱦᱟᱸ ᱞᱮᱠᱟ ᱛᱟᱦᱮᱱ ᱵᱩᱡᱩᱜᱼᱟ, ᱯᱟᱛᱟ ᱯᱚᱨᱚᱵᱽ ᱪᱷᱟ ᱠᱚᱨᱮ ᱵᱟ ᱡᱟᱦᱟᱱᱟᱜ ᱨᱮᱜᱮ ᱥᱮ, ᱚᱲᱟᱜ ᱨᱮ ᱨᱚᱲ ᱞᱟᱸᱫᱟ ᱚᱲᱟᱜ ᱨᱮ ᱚᱲᱟᱜ ᱦᱚᱲ ᱥᱟᱞᱟᱜ ᱦᱮᱸ, ᱚᱱᱟ ᱠᱚᱫᱚ ᱟᱞᱟᱫᱟ ᱜᱮ ᱤᱭᱟᱹ ᱟᱨᱠᱤ ᱦᱮᱸ ᱛᱚ ᱢᱚᱸᱡᱽ ᱫᱚ ᱚᱲᱟᱜ ᱠᱚᱨᱮ ᱜᱮ ᱛᱟᱦᱮᱸ ᱫᱤᱥᱚᱢ ᱠᱚᱨᱮ ᱜᱮ ᱵᱷᱟᱜᱤ ᱵᱩᱡᱩᱜᱼᱟ᱾ ᱦᱮᱸ ᱱᱚᱛᱮ ᱫᱚ ᱠᱳᱱᱳ ᱚᱱᱠᱟ ᱫᱚ ᱤᱭᱟᱹ ᱵᱟᱝ, ᱱᱚᱛᱮ ᱫᱚ ᱚᱠᱚᱭ ᱚᱠᱟ ᱞᱮᱠᱟᱭ ᱛᱟᱦᱮᱱ ᱠᱟᱱᱟ ᱵᱟᱭ ᱛᱟᱦᱮᱱ ᱠᱟᱱᱟ ᱦᱮᱸᱥᱮ᱾ ᱦᱮᱸ ᱵᱟᱡᱟᱨ ᱱᱮᱛᱟᱨ ᱫᱚ ᱵᱟᱡᱟᱨ ᱫᱤᱥᱚᱢ ᱨᱮᱦᱚᱸ, ᱵᱚᱦᱩᱛ ᱠᱚ ᱛᱟᱦᱮᱱᱟ ᱦᱚᱲ ᱦᱚᱯᱚᱱ ᱠᱚᱦᱚᱸ᱾ ᱠᱤᱱᱛᱩ ᱜᱚᱝᱠᱮ ᱞᱤᱧ ᱞᱟᱹᱭᱟ, ᱱᱚᱛᱮ ᱵᱟᱡᱟᱨ ᱫᱤᱥᱚᱢ ᱨᱮ ᱵᱚᱦᱩᱛ ᱦᱚᱲ ᱦᱚᱯᱚᱱ ᱢᱮᱱᱟᱜ ᱠᱚᱣᱟ ᱵᱚᱦᱩᱛ ᱵᱚᱦᱩᱛ ᱱᱚᱛᱮ ᱨᱮᱦᱚᱸ, ᱥᱚᱨᱦᱟᱭ ᱯᱚᱨᱚᱵᱽ ᱠᱚ ᱱᱚᱛᱮ ᱨᱮᱦᱚᱸ ᱪᱷᱟᱫ ᱤᱭᱟᱹ ᱠᱚᱠᱚ ᱦᱩᱭᱩᱜᱼᱟ, ᱱᱚᱛᱮ ᱨᱮᱦᱚᱸ ᱦᱮᱸ ᱢᱟᱜ ᱢᱚᱬᱮ ᱠᱚ ᱦᱩᱭᱩᱜᱼᱟ, ᱱᱚᱛᱮ ᱨᱮᱦᱚᱸ ᱵᱟᱦᱟ ᱠᱚ ᱦᱩᱭᱩᱜᱼᱟ, ᱜᱚᱴᱟ ᱜᱮ ᱚᱠᱚᱭ ᱠᱚᱠᱚ ᱯᱩᱡᱟᱹᱭᱟ᱾ ᱚᱠᱚᱭ ᱠᱚ ᱠᱚ ᱠᱚ ᱤᱭᱟᱹᱭᱟ ᱡᱚᱛᱚ ᱜᱮ ᱦᱩᱭᱩᱜᱼᱟ᱾
ᱦᱩᱭᱩᱜᱼᱟ ᱵᱟᱡᱟᱨ ᱨᱮᱦᱚᱸ ᱦᱩᱭᱩᱜ ᱠᱟᱱᱟ ᱱᱮᱛᱟᱨ ᱫᱚᱠᱚ ᱠᱚᱨᱟᱣ ᱫᱟ ᱪᱮᱫᱟᱜ ᱥᱮ ᱫᱚᱢᱮ ᱦᱚᱲ ᱦᱚᱯᱚᱱ ᱠᱚ ᱛᱟᱦᱮᱱ ᱠᱟᱱᱟ ᱛᱚ ᱱᱤᱡᱮ ᱱᱤᱡᱮ ᱠᱚ ᱡᱚᱛᱚ ᱠᱚ, ᱜᱟᱱ ᱫᱟᱠᱚ ᱠᱚᱨᱟᱣ ᱫᱟᱠᱚ ᱴᱷᱤᱠ ᱜᱮᱭᱟ᱾ ᱱᱟᱭᱠᱮ ᱠᱚ ᱢᱮᱱᱟᱜ ᱠᱚᱣᱟ ᱪᱮᱫᱟᱜ ᱦᱮᱸ ᱛᱚ ᱠᱤᱱ ᱠᱤᱱᱛᱩ ᱱᱤᱭᱟᱹ ᱵᱟᱡᱟᱨ ᱨᱮᱱᱟᱜ ᱡᱟᱦᱟᱸ ᱤᱭᱟᱹ ᱥᱮ ᱟᱵᱚ, ᱫᱤᱥᱚᱢ ᱚᱲᱟᱜ ᱨᱮ ᱡᱟᱦᱟᱸ ᱠᱚ ᱦᱩᱭᱩᱜᱼᱟ ᱚᱱᱟ ᱢᱚᱫᱽᱫᱷᱮ ᱫᱚ ᱵᱚᱦᱩᱛ, ᱤᱭᱟᱹ ᱢᱮᱱᱟᱜᱼᱟ ᱱᱚᱛᱮ ᱫᱚ ᱚᱱᱠᱟ ᱩᱱᱟᱹᱜ ᱫᱚ ᱵᱷᱟᱜᱤ ᱵᱟᱝ ᱵᱩᱡᱷᱟᱹᱜᱼᱟ ᱡᱟᱦᱟᱸ ᱟᱵᱚ ᱫᱤᱥᱚᱢ ᱥᱮᱫ ᱨᱮ ᱛᱟᱦᱮᱸ ᱠᱟᱛᱮ,
ᱦᱳᱭ, ᱦᱳᱭ ᱢᱟᱱᱮ ᱪᱮᱫ ᱠᱟ ᱢᱟᱱᱮ ᱵᱟᱡᱟᱨ ᱨᱮ ᱫᱚ ᱠᱟᱹᱴᱤᱡ ᱢᱟᱱᱮ ᱚᱨᱰᱤᱱᱟᱨᱤ ᱨᱮᱠᱚ ᱠᱚᱨᱟᱣᱟ ᱟᱨᱠᱤ ᱢᱟᱱᱮ, ᱫᱤᱠᱩ ᱨᱮᱱᱟᱜ ᱡᱟᱦᱟᱸ ᱫᱤᱠᱩᱣᱟᱜ ᱚᱨᱥᱚᱝ ᱠᱟᱹᱴᱤᱡ ᱠᱚ ᱟᱹᱜᱩᱭᱟ ᱟᱨᱠᱤ ᱟᱨ ᱟᱛᱳ, ᱠᱚᱨᱮ ᱫᱚ ᱠᱷᱟᱹᱴᱤ ᱥᱟᱱᱛᱟᱲᱟᱜ ᱜᱮᱠᱚ ᱦᱤᱥᱟᱹᱵ ᱛᱮᱠᱚ ᱠᱚᱨᱟᱣᱟ ᱚᱱᱠᱟ ᱞᱮᱠᱟ ᱵᱮᱱ ᱞᱟᱹᱭ ᱚᱪᱚᱭᱮᱫᱟ ᱥᱮ ᱪᱮᱫ?
ᱦᱮᱸ ᱡᱚᱛᱚ, ᱡᱚᱛᱚ ᱥᱮᱫ ᱞᱮᱠᱟᱜᱮ ᱚᱱᱟ ᱦᱚᱸ ᱚᱱᱠᱟ ᱠᱚᱨᱟᱣ ᱱᱚᱛᱮ ᱦᱚᱸ ᱟᱫᱚ, ᱠᱚᱨᱟᱣ ᱠᱚ ᱚᱱᱠᱟ ᱟᱫᱚ ᱚᱱᱟ ᱚᱱᱟ ᱩᱱᱟᱹᱜ ᱢᱚᱸᱡᱽ ᱫᱚ ᱵᱟᱝ ᱵᱩᱡᱟᱹᱜᱼᱟ ᱡᱟᱦᱟᱸ ᱟᱵᱚ ᱥᱮᱱ ᱦᱩᱭᱩᱜᱼᱟ ᱚᱱᱟ ᱫᱚ, ᱠᱟᱛᱷᱟ ᱠᱟᱱ ᱜᱮᱭᱟ ᱟᱨ ᱱᱚᱛᱮ ᱨᱮ ᱛᱟᱦᱮᱱ ᱨᱮᱦᱚᱸ ᱜᱚᱝᱠᱮ ᱩᱱᱟᱹᱜ ᱩᱱᱟᱹᱜ ᱤᱭᱟᱹ ᱫᱚ ᱵᱟᱢ ᱵᱩᱡᱷᱟᱹᱜᱼᱟ ᱱᱤᱡᱮᱨᱟᱜ ᱟᱹᱛᱩ ᱫᱤᱥᱚᱢ ᱱᱤᱡᱮᱨᱟᱜ ᱟᱹᱛᱩ ᱫᱤᱥᱚᱢ ᱵᱷᱟᱹᱜᱤ ᱠᱟᱛᱮ ᱫᱚ, ᱡᱟᱦᱟᱸ ᱨᱮᱜᱮᱢ ᱪᱟᱞᱟᱣᱮᱱ ᱵᱷᱟᱹᱜᱤ ᱫᱚ ᱵᱟᱝ ᱵᱩᱡᱷᱟᱹᱜ-ᱟ ᱜᱚᱢᱠᱮ?
ᱚᱱᱟ ᱢᱟ ᱥᱟᱹᱨᱤ ᱠᱟᱛᱷᱟ ᱵᱮᱱ ᱞᱟᱹᱭ ᱫᱟ ᱟᱫᱚ ᱪᱤᱠᱟᱹᱭᱟ ᱩᱯᱟᱹᱭ ᱛᱚ ᱵᱟᱹᱱᱩᱜ ᱛᱟᱵᱚᱱᱟ ᱟᱵᱚ ᱦᱚᱸᱛᱚ ᱠᱟᱹᱴᱤᱡ ᱟᱹᱠᱤᱞ ᱜᱮᱭᱟᱱ ᱦᱚᱸ ᱫᱚᱨᱠᱟᱨ᱾ ᱫᱚᱠᱟᱨ ᱠᱟᱱ ᱜᱮᱭᱟ ᱜᱚᱝᱠᱮ ᱵᱟᱠᱷᱟᱡ ᱫᱚ ᱢᱟᱲᱟᱝ ᱥᱮᱫ ᱪᱤᱠᱟᱹ ᱛᱮᱵᱚᱱ ᱞᱟᱦᱟᱜᱼᱟ, ᱟᱵᱚ ᱛᱚ ᱯᱟᱹᱦᱤᱞ ᱠᱷᱚᱱᱟᱜ ᱜᱮ ᱟᱹᱰᱤ, ᱛᱟᱭᱱᱚᱢ ᱨᱮᱜᱮ ᱢᱮᱱᱟᱜ ᱵᱚᱱᱟ ᱱᱤᱛᱚᱜ ᱚᱵᱫᱤ ᱦᱚᱸ ᱡᱟᱛᱮ ᱠᱟᱹᱴᱤᱡ ᱵᱚᱱ ᱪᱮᱥᱴᱟᱭ ᱠᱟᱴᱤᱡ ᱞᱟᱦᱟ ᱥᱮᱫ ᱵᱚᱱ ᱢᱟᱲᱟᱝ ᱪᱟᱞᱟᱜ ᱢᱟ ᱥᱮ ᱪᱮᱫ?
ᱮᱠᱫᱚᱢ ᱮᱠᱫᱚᱢ ᱜᱚᱝᱠᱮ᱾
ᱦᱮᱸ ᱠᱟᱹᱡ ᱰᱮᱵᱷᱞᱚᱯ ᱨᱮᱱᱟᱜ ᱵᱚᱱ ᱪᱮᱥᱴᱟᱭᱟ ᱟᱨᱠᱤ ᱟᱵᱚᱨᱮᱱ ᱦᱟᱯᱲᱟᱢ ᱠᱚ, ᱪᱮᱫ ᱠᱚ ᱠᱚᱨᱟᱣ ᱟᱠᱟᱫ ᱵᱟᱠᱚ ᱠᱚᱨᱟᱣ ᱟᱠᱟᱫ ᱚᱱᱟ ᱠᱷᱚᱱᱟᱜ ᱵᱟᱹᱲᱛᱤ ᱠᱚᱨᱟᱣ ᱨᱮᱱᱟᱜ ᱵᱚᱱ ᱪᱮᱥᱴᱟ ᱭᱟᱵᱚᱱ ᱡᱚᱛᱚ ᱴᱟ ᱵᱚᱱ ᱫᱟᱬᱮᱭᱟᱜ-ᱟ ᱥᱮ ᱪᱮᱫ? ᱦᱮᱸ, ᱟᱨ ᱜᱚᱝᱠᱮ ᱴᱷᱤᱠ ᱫᱚ ᱴᱷᱤᱠ ᱜᱮᱵᱮᱱ ᱞᱟᱹᱭ ᱠᱮᱫᱟ ᱢᱟᱱᱮ ᱚᱲᱟᱜ ᱠᱚᱨᱮᱱᱟᱜ ᱡᱟᱦᱟᱸ ᱟᱛᱳ ᱯᱚᱨᱤᱵᱮᱥ ᱟᱹᱛᱳ ᱨᱮᱱᱟᱜ ᱡᱟᱦᱟᱸ ᱯᱚᱨᱤᱵᱮᱥ ᱦᱚᱭ ᱦᱤᱸᱥᱤᱫ ᱠᱚ, ᱪᱮᱬᱮ ᱪᱩᱯᱲᱤ ᱨᱟᱜ ᱠᱚ ᱡᱟᱦᱟᱸ ᱤᱱᱴᱟᱨᱮᱥᱴ ᱢᱮᱱᱟᱜᱼᱟ ᱵᱟᱡᱟᱨ ᱥᱟᱦᱟᱨ ᱫᱚ ᱚᱱᱠᱟ ᱞᱮᱠᱟ ᱫᱚ ᱟᱥᱟ ᱠᱚᱨᱮ ᱵᱟᱝ ᱧᱟᱢᱚᱜᱼᱟ᱾ ᱵᱟᱡᱟᱨ ᱥᱟᱦᱟᱨ ᱫᱚ, ᱪᱮᱫ ᱫᱚ ᱱᱚᱝᱨᱟ ᱨᱮᱦᱚᱸ ᱠᱚ ᱱᱚᱝᱨᱟ ᱜᱮᱭᱟ ᱠᱟᱪᱲᱟ ᱠᱚ ᱜᱤᱰᱤ ᱠᱟᱜᱼᱟ ᱚᱸᱰᱮᱱᱟᱜ ᱦᱚᱸ ᱚᱸᱰᱮᱱᱟᱜ ᱥᱚ ᱠᱚᱜ ᱦᱮᱡ ᱵᱟᱲᱟᱜᱼᱟ᱾ ᱯᱚᱨᱤᱵᱮᱥ ᱢᱟᱱᱮ ᱫᱩᱥᱤᱛᱚ ᱚᱵᱚᱥᱛᱟ ᱜᱮ ᱵᱮᱥᱤᱨ ᱵᱷᱟᱜ ᱛᱟᱦᱮᱱᱟ ᱟᱨᱠᱤ ᱵᱟᱡᱟᱨ ᱥᱟᱦᱟᱨ ᱠᱚᱨᱮ ᱫᱚ ᱥᱮ ᱪᱮᱫ ᱜᱚᱝᱠᱮ?
ᱮᱠᱫᱚᱢ ᱜᱚᱢᱠᱮ ᱦᱮ ᱱᱤᱝᱠᱟᱹ᱾ ᱵᱟᱡᱟᱨ ᱫᱤᱥᱚᱢ ᱫᱚ ᱱᱤᱝᱠᱟᱹ ᱜᱮ ᱟᱫᱚ ᱪᱤᱠᱟᱹᱭᱟᱵᱮᱱ ᱜᱚᱢᱠᱮ ᱛᱟᱦᱮᱸ ᱞᱟᱜᱟᱜᱼᱟ᱾ ᱦᱮᱸ ᱜᱚᱝᱠᱮ ᱚᱱᱟ ᱛᱚ, ᱤᱭᱟᱹ ᱫᱚ ᱠᱟᱱ ᱜᱮᱭᱟ᱾
ᱩᱸ ᱚᱱᱟᱜᱮ ᱟᱨᱠᱤ ᱚᱱᱟ ᱛᱮᱞᱤᱧ ᱠᱩᱞᱤ ᱵᱟᱲᱟ ᱠᱮᱫ ᱵᱮᱱᱟ ᱟᱨᱠᱤ? ᱦᱮᱸ, ᱜᱚᱝᱠᱮ ᱛᱟᱦᱚᱞᱮ ᱟᱹᱛᱩ ᱫᱤᱥᱚᱢ ᱠᱚᱨᱮ ᱭᱟ ᱴᱚᱞᱟ ᱠᱚ ᱡᱚᱠᱷᱚᱱ ᱵᱟᱦᱟ ᱯᱚᱨᱚᱵᱽ ᱠᱚ ᱦᱩᱭᱩᱜᱼᱟ ᱢᱟᱜ ᱢᱚᱬᱮ ᱯᱚᱨᱚᱵᱽ ᱠᱚ ᱦᱮᱡ ᱵᱟᱲᱟᱜ ᱜᱮᱭᱟ ᱵᱤᱱ ᱛᱚ?
ᱦᱮᱸ ᱜᱚᱝᱠᱮ ᱪᱟᱞᱟᱜ ᱦᱩᱭᱩᱜᱼᱟ᱾ ᱪᱟᱞᱟᱜ ᱫᱚ ᱦᱩᱭᱩᱜ ᱜᱮᱭᱟ ᱯᱚᱨᱚᱵᱽ ᱠᱚᱨᱮ ᱫᱚ ᱟᱫᱚ,
ᱚ ᱛᱟᱦᱚᱞᱮ ᱮᱱᱮᱡ ᱥᱮᱨᱮᱧ ᱨᱟᱹᱥᱠᱟᱹ ᱠᱚ ᱢᱮᱱᱟᱜ ᱛᱟᱵᱮᱱᱟ ᱥᱮ ᱵᱟᱝ ᱜᱚᱝᱠᱮ?
ᱦᱮᱸ ᱜᱚᱝᱠᱮ ᱮᱱᱮᱡ ᱥᱮᱨᱮᱧ ᱫᱚ ᱦᱮᱸ ᱦᱩᱭᱩᱜ ᱜᱮᱭᱟ ᱚᱱᱟ ᱠᱚᱫᱚ, ᱩᱱᱟᱹᱜ ᱴᱟ ᱫᱚ ᱵᱟᱹᱱᱩᱜ ᱛᱟᱞᱤᱧᱟ ᱪᱮᱫᱟᱜ ᱥᱮ ᱜᱚᱝᱠᱮ ᱠᱟᱹᱴᱤᱡ ᱠᱷᱚᱱ ᱩᱱᱟᱹᱜ ᱵᱟᱹᱞᱤᱧ ᱥᱩᱨ ᱟᱠᱟᱱᱟ ᱠᱤᱱᱛᱩ ᱡᱟᱦᱟᱸ ᱛᱤᱱᱟᱹᱜ ᱟᱨᱠᱤ ᱞᱤᱧ ᱫᱟᱲᱮᱭᱟᱜᱼᱟ ᱡᱟᱦᱟᱸ
ᱦᱮᱸ ᱦᱮᱸ ᱚᱱᱠᱟ ᱜᱮ ᱛᱚ ᱟᱨᱠᱤ ᱟᱨ ᱡᱚᱛᱚ ᱦᱚᱲ ᱡᱚᱛᱚ ᱜᱚᱝᱠᱮ ᱵᱟᱵᱚᱱ ᱥᱚᱢᱟᱱᱟ ᱡᱚᱛᱚ ᱤᱧ ᱫᱚ ᱡᱷᱚᱛᱚ ᱦᱚᱲ ᱫᱚ ᱵᱟᱝ ᱢᱟᱱᱮ ᱤᱭᱟᱹ ᱟᱵᱚᱱᱟ ᱾ ᱮᱠᱟ ᱡᱷᱚᱛᱚ ᱠᱟᱛᱮ ᱤᱧᱡᱤᱱᱤᱭᱟᱨ ᱵᱟᱝ ᱦᱩᱭ ᱠᱚᱜᱼᱟ ᱥᱮ ᱪᱮᱫ?
ᱦᱮᱸᱮᱸ ᱜᱚᱢᱠᱮ ᱮᱠᱫᱚᱢ ᱾
ᱦᱩᱸ ᱦᱩᱸ ᱚᱱᱟᱜᱮ ᱟᱨ ᱠᱤ ᱫᱚᱝ ᱮᱱᱮᱡ ᱠᱚ ᱜᱚᱝᱠᱮ ᱡᱟᱦᱟᱸ ᱤᱱᱴᱟᱨᱮᱥᱴ ᱠᱚ ᱧᱟᱢᱚᱜᱼᱟ ᱵᱟᱝ?
ᱦᱮᱸ ᱜᱚᱝᱠᱮ ᱚᱱᱟ ᱠᱚᱫᱚ ᱦᱩᱭᱩᱜ ᱜᱮᱭᱟ ᱚᱱᱟ ᱠᱚᱫᱚ ᱧᱟᱢᱚᱜ ᱜᱮᱭᱟ ᱱᱤᱭᱟᱹᱦᱚᱜ ᱠᱟᱱᱟ ᱵᱚᱱ ᱚᱱᱟ ᱠᱚᱫᱚ ᱫᱚᱝ ᱮᱱᱮᱡ ᱠᱚᱫᱚ ᱾ ᱥᱮ ᱡᱟᱦᱟᱱᱟᱜ ᱫᱚ ᱥᱩᱨᱩᱜ ᱫᱚ ᱦᱩᱭᱩᱜ ᱜᱮᱭᱟ ᱯᱷᱩᱨᱛᱤ ᱫᱚ ᱦᱩᱭᱩᱜ ᱜᱮᱭᱟ ᱾
ᱮᱴᱟᱜ ᱡᱟᱹᱛᱤ ᱠᱷᱚᱱᱟᱜ ᱜᱚᱝᱠᱮ ᱞᱤᱧ ᱞᱟᱹᱭᱮᱫᱟ ᱮᱴᱟᱜ ᱡᱟᱹᱛᱤ ᱡᱚᱛᱚ ᱠᱷᱚᱱᱟᱜ ᱜᱮ ᱟᱵᱚᱣᱟᱜ ᱥᱟᱱᱛᱟᱲᱟᱜ ᱯᱚᱨᱚᱵᱽ ᱫᱚ ᱢᱟᱱᱮ ᱟᱹᱰᱤ ᱨᱟᱹᱥᱠᱟᱹᱣᱟᱱ ᱯᱚᱨᱚᱵᱽ ᱠᱚᱜᱮ ᱦᱩᱭᱩᱜᱼᱟ᱾ ᱡᱩᱫᱤ ᱡᱩᱫᱤ ᱵᱮᱱ ᱢᱚᱱᱮ ᱠᱷᱟᱡ ᱵᱟᱝ ᱟᱹᱰᱤ ᱨᱟᱹᱥᱠᱟᱹ ᱥᱟᱞᱟᱜ ᱢᱟᱱᱮ ᱨᱟᱹᱥᱠᱟᱹ ᱵᱩᱡᱷᱟᱹᱜᱼᱟ ᱟᱨᱠᱤ ᱾
ᱮᱠᱫᱚᱢ ᱟᱹᱞᱤᱧ ᱫᱚᱞᱤᱧ ᱢᱚᱱᱮ ᱜᱮᱭᱟ ᱚᱱᱟ ᱫᱚ ᱦᱮᱸ ᱡᱟᱦᱟᱸ ᱨᱟᱹᱥᱠᱟᱹ ᱵᱩᱡᱷᱟᱹᱣ ᱟᱵᱚᱣᱟᱜ ᱟᱵᱚ ᱥᱟᱱᱛᱟᱲᱟᱜ ᱟᱵᱚᱣᱟᱜ ᱤᱭᱟᱹ ᱨᱮᱱᱟᱜ ᱫᱚ ᱮᱴᱟᱜ ᱮᱠᱫᱚᱢ ᱜᱮ ᱵᱟᱝ ᱧᱟᱢᱚᱜᱼᱟ ᱜᱚᱝᱠᱮ ᱱᱤᱭᱟᱹ ᱫᱚ ᱟᱹᱞᱤᱧ ᱦᱚᱞᱤᱧ ᱞᱟᱹᱭᱟ ᱾
ᱜᱚᱝᱠᱮ ᱥᱟᱵ ᱠᱟᱜ ᱵᱮᱱ ᱵᱟᱯᱞᱟ ᱨᱮ ᱫᱤᱠᱩ ᱪᱮ ᱡᱮ ᱢᱟᱱᱮ ᱮᱴᱟᱜ ᱪᱷᱟᱛᱤᱠ ᱡᱟᱹᱛᱤ ᱨᱮ ᱥᱟᱵ ᱠᱟᱜ ᱵᱮᱱ ᱵᱷᱟᱲᱟ ᱠᱟᱛᱮ ᱠᱚ ᱟᱹᱜᱩ ᱠᱚᱣᱟ ᱮᱱᱮᱡ ᱥᱮᱨᱮᱧ ᱦᱚᱲ ᱠᱤᱱᱛᱩ ᱟᱵᱚ ᱥᱟᱱᱛᱟᱲ ᱫᱚ ᱟᱵᱚ ᱱᱤᱡᱮ ᱜᱮ ᱮᱛᱮᱫ ᱱᱤᱡᱮ ᱜᱮᱵᱚᱱ ᱯᱷᱩᱨᱛᱤᱭᱟ ᱥᱮ ᱪᱮᱫ ᱠᱚᱢ ᱨᱟᱹᱥᱠᱟᱹ ᱨᱮᱱᱟᱜ ᱠᱟᱛᱷᱟ ᱠᱟᱱᱟ ᱜᱚᱝᱠᱮ ᱞᱟᱹᱭ ᱵᱮᱱᱥᱮ ᱾
ᱮᱠᱫᱚᱢ ᱮᱠᱫᱚᱢ ᱜᱚᱢᱠᱮ ᱱᱤᱭᱟᱹ ᱱᱤᱭᱟᱹ ᱠᱷᱚᱱ ᱟᱨ ᱢᱟᱨᱟᱝ ᱡᱤᱱᱤᱥ ᱪᱮᱫ ᱠᱟᱱᱟ ᱟᱵᱚ ᱡᱮ ᱱᱚᱜᱼᱚᱭ ᱾ ᱱᱚᱜᱼᱚᱭ ᱡᱮ ᱟᱵᱚ ᱦᱚᱲ ᱠᱟᱱᱟ ᱵᱚᱱ ᱟᱵᱚ ᱦᱚᱲ ᱱᱚᱜᱼᱚᱭ, ᱢᱟᱱᱮ ᱥᱟᱱᱛᱟᱲ ᱫᱚ ᱡᱟᱦᱟᱱᱟᱜ ᱡᱤᱱᱤᱥ ᱨᱮᱜᱮ ᱟᱵᱚ ᱯᱟᱹᱦᱤᱞ ᱠᱷᱚᱱ ᱜᱮ ᱟᱵᱚ ᱱᱤᱡᱮᱨᱟᱜ ᱱᱤᱡᱮᱛᱮ ᱛᱮᱜᱮ ᱵᱚᱱ ᱤᱭᱟᱹᱜᱼᱟ ᱡᱟᱦᱟᱱᱟᱜ ᱨᱮᱜᱮ ᱠᱩᱲᱟᱹᱜ ᱟᱵᱚᱱ ᱱᱤᱡᱮᱨᱟᱜ ᱛᱮᱜᱮ ᱾ ᱱᱤᱡᱮᱨᱟᱜ ᱡᱤᱱᱤᱥ ᱵᱚᱱ ᱤᱭᱟᱹ ᱡᱟᱦᱟᱸ ᱠᱟᱡᱮ ᱞᱟᱜᱟᱣ ᱛᱟᱵᱚᱱᱟ ᱚᱱᱟ ᱡᱤᱱᱤᱥ ᱜᱮ ᱟᱵᱚ ᱵᱚᱱ ᱵᱚᱸᱜᱟ ᱵᱩᱨᱩᱭᱟ ᱦᱮᱸ ᱾ ᱛᱚ ᱟᱵᱚ ᱢᱚᱡ ᱚᱱᱟ ᱜᱮᱛᱚᱧ ᱞᱟᱹᱭᱟ ᱟᱵᱚ ᱥᱟᱱᱛᱟᱲ ᱦᱚᱯᱚᱱ ᱦᱩᱭ ᱠᱟᱛᱮ ᱟᱹᱰᱤ ᱢᱚᱸᱡᱽ ᱜᱮ ᱞᱤᱧ ᱵᱩᱡᱟ ᱡᱮ ᱟᱵᱚᱣᱟᱜ ᱤᱭᱟᱹᱨᱮ ᱱᱤᱭᱟᱹ ᱠᱚ ᱢᱮᱱᱟᱜᱼᱟ ᱾
ᱦᱮᱸ ᱦᱮᱸ ᱾ ᱟᱵᱮᱱ ᱟᱵᱮᱱ ᱡᱩᱫᱤ ᱵᱮᱱ ᱧᱮᱞᱟ ᱜᱚᱝᱠᱮ ᱢᱟᱱᱮ ᱟᱵᱚᱣᱟᱜ ᱫᱚ ᱡᱩᱫᱤ ᱟᱵᱚ ᱡᱩᱫᱤ ᱴᱷᱤᱠ ᱵᱚᱱ ᱛᱟᱦᱮᱸ ᱠᱚᱜᱼᱟ ᱢᱟᱱᱮ ᱟᱵᱚ ᱫᱚ ᱢᱟᱱᱮ ᱮᱴᱟᱜ ᱴᱷᱮᱡ ᱮᱴᱟᱜ ᱦᱚᱲ ᱴᱷᱮᱡ ᱢᱟᱱᱮ ᱪᱷᱟᱹᱛᱤᱠ ᱡᱟᱹᱛᱤ ᱥᱮᱫ ᱠᱷᱚᱱᱟᱜ ᱟᱵᱟ ᱫᱚ, ᱢᱟᱱᱮ ᱛᱤ ᱟᱛᱟᱝ ᱫᱚ ᱵᱟᱝ ᱦᱩᱭ ᱠᱚᱜ ᱛᱟᱵᱚᱱᱟ ᱟᱵᱚ ᱟᱵᱚ ᱛᱮᱜᱮ ᱟᱵᱚ ᱵᱚᱱ ᱴᱷᱤᱠ ᱜᱮᱵᱚᱱ ᱛᱟᱦᱮᱸ ᱡᱷᱚᱛᱚ ᱜᱮᱵᱚᱱ ᱧᱟᱢ ᱠᱮᱭᱟ ᱥᱮ ᱪᱮᱫ?
ᱟᱪᱪᱷᱟ ᱦᱮᱸ ᱜᱚᱢᱠᱮ ᱮᱠᱫᱚᱢ ᱮᱠᱫᱚᱢ ᱛᱟᱦᱚᱞᱮ ᱜᱚᱝᱠᱮ
ᱵᱟᱝ ᱵᱟ ᱟᱡᱚᱢ ᱞᱟᱹᱭ ᱫᱟᱞᱤᱧ ᱡᱮ, ᱦᱳᱲᱳ ᱨᱚᱦᱚᱭ ᱥᱚᱵᱡᱤ ᱡᱟ ᱡᱟᱵᱚᱛᱤᱭ ᱟᱵᱚ ᱜᱮᱵᱚᱱ ᱠᱚᱨᱟᱣᱼᱟ ᱾ ᱟᱨ ᱱᱟᱛᱮ ᱦᱩᱭᱩᱜ ᱠᱟᱱᱟ ᱤᱭᱟᱹ ᱤᱭᱟᱹ ᱜᱚᱝᱠᱮ, ᱦᱮᱸ ᱦᱤᱲᱤᱧ ᱠᱮᱫᱟ ᱞᱤᱧ ᱦᱟᱱᱮ ᱡᱟᱦᱟᱸ ᱮᱱᱮᱡ ᱥᱮᱨᱮᱧ ᱡᱷᱚᱛᱚ ᱱᱤᱡᱮ ᱜᱮ ᱠᱚᱨᱟᱣ ᱦᱩᱭᱩᱜᱼᱟ ᱟᱵᱚᱣᱟᱜ ᱵᱚᱸᱜᱟ ᱵᱩᱨᱩ ᱠᱚᱣᱟᱜ ᱡᱟᱦᱟᱸ ᱛᱤᱱᱟᱹᱜ ᱥᱚᱨᱚᱢ ᱫᱟᱢ ᱞᱟᱜᱟᱜᱼᱟ ᱡᱚᱛᱚ ᱱᱤᱡᱮ ᱜᱮᱵᱚᱱ ᱡᱩᱛᱟ ᱾
ᱮᱠᱫᱚᱢ ᱮᱠᱫᱚᱢ ᱜᱚᱢᱠᱮ ᱮᱠᱫᱚᱢ ᱾
ᱚᱱᱟ ᱠᱟᱛᱷᱟ ᱜᱮ ᱞᱤᱧ ᱞᱟᱹᱭ ᱮᱫᱟ ᱢᱟ ᱟᱫᱚ ᱞᱟᱹᱭ ᱵᱤᱱ ᱪᱮᱫ ᱵᱤᱱ ᱞᱟᱹᱭ ᱮᱫᱟ ᱛᱟᱦᱮᱸᱫ ᱾
ᱛᱟᱦᱚᱞᱮ ᱜᱚᱢᱠᱮ ᱟᱹᱞᱤᱧ ᱢᱤᱫᱴᱟᱝ ᱠᱟᱛᱷᱟ ᱞᱤᱧ ᱞᱟᱹᱭᱮᱫᱟ ᱛᱟᱦᱚᱞᱮ ᱟᱹᱵᱤᱱ ᱛᱚ ᱦᱮᱸ ᱡᱟᱦᱟᱱᱟᱜ ᱤᱭᱟᱹ ᱠᱚᱨᱮ ᱟᱵᱤᱱ ᱫᱚ ᱪᱮᱫ ᱵᱤᱱ ᱪᱤᱠᱟᱹᱭ ᱜᱮᱭᱟ ᱜᱚᱝᱠᱮ ᱱᱤᱛᱚᱜ ᱫᱚ?
ᱱᱤᱛᱚᱜ ᱫᱚ ᱜᱚᱝᱠᱮ ᱟᱹᱞᱤᱧ ᱫᱚ ᱪᱮᱫ ᱞᱤᱧ ᱪᱤᱠᱟᱹᱭᱟ ᱥᱮ ᱨᱚᱠᱚᱢ ᱪᱤᱠᱟᱹ ᱫᱚ ᱵᱟᱝ ᱟᱹᱞᱤᱧ ᱫᱚ ᱢᱟᱱᱮ ᱰᱟᱭᱵᱷᱟᱨ ᱠᱟᱱᱟ ᱞᱤᱧ ᱟᱨ ᱠᱤ ᱦᱟᱱᱮ ᱠᱳᱢᱯᱟᱱᱤ ᱠᱟᱹᱢᱤ ᱢᱟᱡᱮ ᱥᱟᱸᱡᱮ ᱞᱤᱧ ᱪᱟᱞᱟᱜ ᱜᱮᱭᱟ ᱚᱸᱰᱮ ᱦᱚᱸ ᱞᱤᱧ ᱵᱮᱭᱵᱟᱨᱚᱜ ᱜᱮᱭᱟ ᱵᱟᱠᱷᱟᱡ ᱫᱚ ᱚᱲᱟᱜ ᱞᱤᱧ ᱦᱮᱡ ᱞᱮᱱᱡᱷᱟᱱ ᱮᱠᱠᱷᱟᱡ ᱫᱚ ᱟᱛᱳ ᱫᱤᱥᱚᱢ ᱠᱚᱨᱮ ᱡᱮ ᱠᱟᱹᱴᱤᱡ ᱵᱳᱞᱟᱨᱳ ᱥᱮ ᱪᱟᱨ ᱪᱟᱠᱟ ᱠᱚ ᱞᱟᱜᱟ ᱵᱟᱲᱟ ᱦᱩᱭᱩᱜᱼᱟ ᱚᱱᱟᱜᱮ ᱟᱨᱠᱤ ᱾
ᱟᱪᱷᱟ ᱟᱪᱷᱟ ᱟᱫᱚ ᱟᱹᱰᱤ ᱢᱚᱸᱡᱽ᱾ ᱛᱚ ᱟᱵᱤᱱ ᱫᱚ ᱚᱲᱟᱜ ᱛᱟᱞᱟ ᱟᱛᱩ ᱚᱲᱟᱜ ᱠᱚᱨᱮ ᱜᱮᱵᱤᱱ ᱠᱟᱹᱢᱤ ᱜᱮᱭᱟ ᱵᱟᱝ?
ᱵᱟ ᱵᱟᱨᱦᱮ ᱜᱮᱞᱤᱧ ᱪᱟᱞᱟᱜ ᱜᱮᱭᱟ ᱪᱟᱥ ᱠᱷᱟᱹᱛᱤᱨ ᱛᱮ ᱦᱮᱡ ᱦᱩ ᱟᱠᱟᱱᱟ ᱟᱨᱠᱤ᱾
ᱟᱹᱰᱤ ᱢᱚᱸᱡᱽ ᱛᱟᱦᱚᱞᱮ ᱛᱟᱦᱚᱞᱮ᱾ ᱦᱮᱸ ᱚᱱᱟ ᱟᱪᱪᱷᱟᱞᱤᱧ ᱞᱟᱹᱭᱫᱟ ᱛᱟᱦᱞᱮᱞᱮ᱾ ᱟᱹᱵᱤᱱ ᱟᱵᱮ ᱟᱵᱚ ᱫᱚ ᱟᱵᱚ ᱫᱚ ᱟᱵᱚᱣᱟᱜ ᱥᱟᱶᱛᱟ ᱱᱤᱭᱟᱹ ᱠᱟᱹᱴᱤᱡ ᱫᱚ ᱪᱤᱱ ᱵᱟᱲᱟ ᱫᱚ ᱫᱚᱠᱟᱨ ᱠᱟᱱ ᱛᱟᱵᱚᱱ ᱜᱮᱭᱟ ᱜᱚᱝᱠᱮ ᱦᱮᱸ ᱥᱮ ᱵᱟᱝ?
ᱱᱤᱦᱟᱹᱛ ᱜᱮ ᱱᱤᱦᱟᱹᱛ ᱜᱮ᱾
ᱛᱚ ᱟᱹᱵᱤᱱ ᱛᱚ᱾ ᱡᱟᱦᱟᱱᱟᱜ ᱯᱷᱨᱚᱢ ᱠᱚ ᱵᱟ ᱡᱟᱦᱟᱱᱟᱜ ᱤᱭᱟᱹ ᱠᱚᱵᱤᱱ ᱯᱷᱤᱞᱟᱯ ᱵᱟᱲᱟ ᱟᱠᱟᱫᱟ ᱥᱮ ᱤᱭᱟᱹ᱾ ᱥᱮ ᱟᱹᱵᱤᱱ ᱪᱮᱫ ᱵᱤᱱ ᱚᱞᱚᱜ ᱜᱮᱭᱟ ᱟᱹᱵᱤᱱᱟᱜ ᱡᱟᱛ ᱟᱹᱵ ᱟᱹᱵᱤᱱᱟᱜ ᱡᱟᱹᱛᱤ ᱛᱚ ᱦᱩᱭᱱᱟ ᱴᱷᱤᱠ ᱜᱮᱭᱟ ᱟᱹᱵᱤᱱᱟᱜ ᱫᱷᱚᱨᱚᱢ ᱡᱚᱠᱷᱚᱱ ᱦᱤᱡᱩᱜᱼᱟ ᱨᱤᱞᱤᱡᱮᱱ ᱦᱤᱡᱩᱜ ᱜᱮᱭᱟ ᱥᱮ᱾
ᱦᱮᱸ ᱟᱹᱞᱤᱧ ᱫᱚ ᱥᱟ ᱜᱚᱝᱠᱮ ᱟᱹᱞᱤᱧ ᱫᱚ ᱥᱟᱹᱨᱤ ᱫᱷᱚᱨᱚᱢ ᱜᱮᱞᱤᱧ ᱚᱞᱟ᱾
ᱥᱟᱹᱨᱤ ᱫᱷᱚᱨᱚᱢ ᱦᱩᱸ᱾
ᱦᱮᱸ ᱜᱚᱝᱠᱮ᱾
ᱟᱪᱪᱷᱟ ᱟᱪᱪᱷᱟ ᱟᱪᱪᱷᱟ ᱥᱟᱹᱨᱤ ᱫᱷᱚᱨᱚᱢ ᱟᱪᱪᱷᱟ ᱟᱵᱟᱨ᱾ ᱟᱵᱟᱨ ᱢᱮᱱᱟᱜ ᱠᱚ ᱛᱟᱵᱚᱱᱟ ᱠᱟ ᱥᱮᱫ ᱨᱮᱱ᱾ ᱠᱟᱠᱚᱨᱮᱱ ᱢᱮᱱᱟᱜ ᱠᱚ ᱛᱟᱵᱚᱱᱟ ᱥᱟᱨᱱᱟ ᱫᱷᱚᱨᱚᱢ᱾
ᱦᱮᱸ ᱜᱚᱝᱠᱮ ᱢᱟᱱᱮ ᱟᱵᱚ ᱫᱚ ᱪᱮ ᱵᱚᱱ ᱞᱟᱹᱭᱟ᱾ ᱟᱵᱚ ᱫᱚ ᱢᱟᱱᱮ ᱠᱟᱛᱷᱟ ᱫᱚ ᱞᱟᱹᱭ ᱞᱮᱠᱷᱟᱭ ᱫᱚ ᱜᱚᱝᱠᱮ ᱵᱟᱹᱲᱛᱤ ᱪᱟᱞᱟᱜᱼᱟ᱾ ᱠᱟᱨᱚᱱ ᱫᱚ ᱟᱵᱚ ᱫᱚ ᱢᱟᱱᱮ ᱟᱹᱰᱤ ᱢᱟᱱᱮ ᱚᱞᱯᱚ ᱵᱤᱫᱽᱫᱟ ᱵᱷᱚᱭᱚᱝᱠᱚᱨᱤ ᱠᱟᱱᱟ ᱵᱚᱱ ᱟᱨᱠᱤ ᱥᱟᱱᱛᱟᱲ ᱫᱚ᱾
ᱟᱪᱪᱷᱟ ᱚᱱᱟ ᱚᱱᱟ ᱚᱱᱟᱞᱤᱧ ᱵᱩᱡᱮ ᱜᱮ ᱦᱮᱸ ᱥᱮ ᱟᱫᱚ ᱚᱱᱟ ᱜᱮᱛᱚᱞᱤᱧ ᱵᱩ ᱚᱱᱟᱜᱮ ᱟᱹᱞᱤᱧ ᱟᱵᱮᱱ ᱴᱷᱮ ᱵᱟᱲᱟᱭ ᱨᱮᱱᱟᱜ᱾ ᱠᱟᱱ ᱛᱟᱞᱤᱧᱟ ᱟᱵᱚ ᱦᱚᱲ ᱦᱚᱯᱚᱱ ᱠᱟᱱᱟ ᱵᱚᱱ ᱟᱫᱚ ᱟᱵᱚ ᱦᱚᱲ ᱦᱚᱯᱚᱱᱟᱜ ᱫᱚ᱾ ᱟᱥᱚᱞᱟᱜ ᱫᱷᱚᱨᱚᱢ ᱫᱚ ᱚᱠᱟᱴᱟᱜ ᱠᱟᱱ ᱛᱟᱵᱚᱱᱟ ᱛᱟᱦᱚᱞᱮ ᱚᱱᱟ ᱥᱟᱹᱨᱤ ᱠᱟᱱ ᱛᱟᱵᱚᱱᱟ? ᱥᱮ ᱥᱟᱨᱱᱟ ᱫᱷᱚᱨᱚᱢ ᱠᱟᱱ ᱛᱟᱵᱚᱱᱟ?
ᱦᱮᱸ ᱚᱱᱟᱜᱮ ᱟᱨᱠᱤ ᱟᱹᱞᱤᱧ ᱫᱚ ᱡᱚᱛᱚ᱾ ᱯᱟᱲᱦᱟᱣ ᱞᱤᱧ ᱧᱟᱢ ᱟᱠᱟᱫᱟ ᱠᱟᱨᱚᱱ ᱫᱚ ᱟᱹᱞᱤᱧ᱾ ᱥᱟᱹᱨᱤ ᱫᱷᱚᱨᱚᱢ ᱜᱮ ᱵᱤᱥᱤᱞᱤᱧ ᱚᱱᱠᱟᱞᱤᱧ ᱢᱚᱱᱮᱭᱟ ᱟᱨᱠᱤ ᱡᱮ ᱥᱟᱹᱨᱤ ᱫᱷᱚᱨᱚᱢ᱾ ᱠᱟᱱ ᱜᱮᱭᱟ ᱟᱨᱠᱤ᱾
ᱟᱪᱪᱷᱟ ᱟᱪᱪᱷᱟ ᱟᱪᱪᱷᱟ᱾
ᱟᱯᱮ᱾ ᱪᱟᱵᱟᱭᱱᱟ ᱪᱟᱵᱟᱭᱱᱟ ᱜᱚᱝᱠᱮ ᱟᱫᱚ ᱛᱟᱦᱮᱭ ᱱᱟ᱾
ᱦᱮᱸ᱾